ᱦᱮᱞᱳ ᱦᱮᱞᱳ ᱦᱮᱞᱳ ᱜᱚᱢᱠᱮ ᱧ ᱦᱮᱞᱳ
ᱦᱮᱸ ᱜᱚᱝᱠᱮ ᱨᱚᱲ ᱟᱸᱡᱚᱢᱚᱜ ᱠᱟᱱᱟ, ᱟᱞᱤᱧᱟᱜ ᱟᱸᱡᱚᱢᱚᱜ ᱠᱟᱱᱟ?
ᱠᱟᱴᱤᱡ ᱛᱟᱭᱚᱢ ᱛᱮ ᱟᱸᱡᱚᱢᱚᱜ ᱠᱟᱱᱟ ᱜᱚᱢᱠᱮ ᱟᱸᱡᱚᱢ ᱫᱚ ᱟᱸᱡᱚᱢᱚᱜ ᱠᱟᱱᱟ, ᱠᱟᱴᱤᱡ ᱛᱟᱭᱚᱢ ᱛᱮ ᱟᱸᱡᱚᱢᱚᱜ ᱠᱟᱱ ᱛᱟᱵᱤᱱᱟ ᱟᱵᱤᱱᱟᱜ᱾ ᱢᱟᱨᱚᱴᱟ
ᱟᱪᱪᱷᱟ ᱟᱪᱪᱷᱟ, ᱫᱮ ᱯᱚᱨᱼᱼ
ᱦᱮᱸ ᱜᱚᱝᱠᱮ ᱢᱟᱱᱮ ᱱᱤᱭᱟᱹ ᱜᱷᱟᱲᱤᱡ ᱫᱚᱞᱤᱧ ᱠᱟᱹᱴᱤᱡ ᱞᱤᱧ ᱱᱟᱯᱟᱭ ᱵᱟᱲᱟ ᱜᱮᱭᱟ, ᱟᱵᱤᱱ ᱟᱵᱤᱱ ᱜᱮ ᱪᱮᱫ ᱞᱮᱠᱟ?
ᱟᱞᱤᱧ ᱫᱚ ᱟᱹᱜᱽᱣᱟᱹᱱ ᱛᱮ ᱟᱨᱠᱤ ᱱᱚᱣᱟ
ᱮᱠᱷᱚᱱ ᱛᱚ ᱫᱟᱜ ᱡᱟᱯᱩᱫ ᱫᱤᱱ ᱠᱟᱱ ᱛᱟᱵᱚᱱᱟ ᱟᱨᱠᱤ ᱫᱟᱜ ᱠᱚᱨᱮ ᱞᱚᱦᱚᱫ ᱵᱟᱲᱟ ᱦᱩᱭ ᱠᱟᱱᱟ ᱟᱨᱠᱤ ᱢᱟᱸᱫᱟ ᱟᱨ ᱵᱚᱦᱚᱜ ᱦᱟᱥᱩ ᱧᱟᱢ ᱧ ᱚᱱᱰᱮ ᱫᱚ ᱦᱟᱸᱜ ᱵᱟᱞᱤᱧ ᱱᱟᱯᱟᱭᱟ᱾
ᱟᱪᱷᱟ ᱟᱪᱷᱟ ᱫᱚᱢᱮ ᱡᱟᱹᱱᱤᱡ ᱵᱤᱱ ᱠᱷᱮᱞᱳᱰ ᱵᱟᱲᱟᱭᱮᱫᱟ ᱫᱟᱜ ᱫᱟᱜ ᱡᱟᱹᱲᱤ ᱠᱚᱨᱮ ᱫᱟᱜ ᱪᱷᱟᱚᱝ ᱠᱟᱴᱤᱡ ᱵᱤᱱ
ᱠᱷᱮᱞ ᱫᱚ ᱵᱟᱝ ᱜᱚᱝᱠᱮ ᱮᱠᱷᱚᱱ ᱛᱚᱦᱟᱜ ᱟᱨᱠᱤ ᱪᱟᱥ ᱠᱟᱢᱮ ᱫᱤᱱ ᱠᱟᱱᱟ ᱥᱟᱣᱛᱮ ᱦᱚᱜ-ᱚᱭ ᱜᱮ ᱪᱟᱥ ᱠᱟᱢᱤ ᱪᱟᱞᱟᱣ ᱦᱩᱭ ᱞᱮᱱᱟ ᱟᱨᱠᱤ ᱛᱚᱠᱷᱚᱱ ᱜᱮ ᱠᱟᱴᱤᱡ ᱞᱚᱦᱚᱜ ᱵᱟᱲᱟ ᱦᱩᱭ ᱠᱟᱱᱟ ᱚᱱᱟ ᱠᱷᱟᱛᱤᱨ ᱜᱮ ᱯᱟᱞᱮᱱ ᱠᱟ ᱢᱟᱫᱟ ᱠᱚᱫᱚ ᱧᱟᱢ ᱠᱟᱜ ᱞᱤᱧᱟ᱾
ᱟᱪᱪᱷᱟ, ᱟᱪᱪᱷᱟ, ᱟᱪᱪᱷᱟ ᱫᱚ ᱢᱟᱱᱮ ᱫᱚᱢᱮ ᱵᱤᱱ ᱪᱟᱥ ᱫᱚᱢᱮ ᱵᱤᱱ ᱪᱟᱥ ᱵᱟᱲᱟᱭ ᱜᱮᱭᱟ ᱛᱟᱦᱞᱮ ᱮᱸ ᱵᱟᱹᱫ ᱵᱟᱹᱭᱦᱟᱹᱲ ᱠᱚᱨᱮ ᱛᱟᱦᱞᱮ ᱵᱷᱟᱜᱤ ᱜᱮᱵᱤᱱ ᱠᱷᱟᱴᱟᱜ ᱜᱮᱭᱟ।
ᱦᱮᱸ ᱜᱚᱝᱠᱮ ᱛᱚ ᱱᱮ ᱦᱚᱲ ᱢᱟ ᱱᱚᱣᱟ ᱪᱟᱥ ᱵᱚᱨᱥᱟ ᱜᱮ ᱡᱚᱢ ᱦᱩᱭᱩᱜᱼᱟ, ᱛᱚ ᱚᱱᱟ ᱠᱷᱟᱛᱤ ᱜᱮ ᱪᱟᱥ ᱠᱷᱟᱴᱟ ᱫᱚ ᱦᱩᱭᱩᱜ ᱜᱮᱭᱟ ᱢᱚᱴᱟᱢᱩᱴᱤ᱾
ᱟᱪᱪᱷᱟ ᱟᱪᱪᱷᱟ
ᱛᱟᱦᱚᱞᱮ ᱜᱚᱢᱠᱮ ᱱᱚᱣᱟ ᱪᱮᱫ ᱤᱫᱤ ᱠᱟᱛᱮᱞᱟᱝ ᱨᱟᱯᱟᱭᱟ ᱱᱚᱣᱟ ᱪᱟᱥᱵᱟᱥ ᱤᱫᱤ ᱠᱟᱛᱮ ᱜᱮᱥᱮ ᱚᱠᱟ ᱴᱟᱜ ᱥᱟᱛᱟᱢ ᱞᱟᱝ ᱥᱟᱯᱟ
ᱦᱮᱸ ᱪᱟᱥᱵᱟᱥ ᱦᱚᱸ ᱱᱟᱯᱟᱭ ᱫᱚ ᱱᱟᱯᱚᱜ ᱜᱮᱭᱟ, ᱛᱟᱦᱚᱞᱮ ᱪᱟᱥᱵᱟᱥ ᱠᱷᱚᱱᱟᱜ ᱜᱮᱞᱟᱝ ᱮᱦᱚᱵ ᱞᱮᱜᱮ ᱛᱟᱦᱚᱞᱮ ᱜᱚᱝᱠᱮ
ᱟᱪᱪᱷᱟ, ᱦᱚᱭᱛᱚ ᱛᱟᱦᱮᱞᱮ ᱪᱟᱥᱵᱟᱥ ᱤᱫᱤ ᱠᱟᱛᱮ ᱜᱮᱞᱟᱝ ᱨᱚᱯᱚᱲᱟ᱾ ᱛᱟᱦᱚᱞᱮ ᱜᱚᱢᱠᱮ ᱠᱩᱠᱞᱤ ᱫᱚ ᱤᱧ ᱜᱮ ᱯᱳᱭᱞᱳᱧ ᱫᱚᱦᱚᱭ ᱛᱟᱞᱟᱝ-ᱟ ᱥᱮ ᱟᱢᱜᱮᱢ ᱫᱚᱦᱚᱭ ᱛᱟᱞᱟᱝ-ᱟ᱾
ᱦᱩᱸ ᱟᱢ ᱜᱮ ᱫᱚᱦᱚᱭ ᱛᱟᱞᱟᱝ ᱢᱮ ᱜᱚᱢᱠᱮ ᱾
ᱟᱪᱪᱷᱟ, ᱛᱚ ᱜᱚᱝᱠᱮ, ᱛᱚ ᱟᱯᱮ ᱥᱮᱱᱟᱜ ᱦᱚᱭ ᱦᱤᱥᱤᱫ ᱫᱚ ᱱᱤᱛᱚᱜ ᱫᱚ ᱛᱟᱦᱚᱞᱮ ᱚᱠᱟ ᱞᱮᱠᱟ?
ᱟᱞᱮ ᱥᱮᱱ ᱫᱚ ᱜᱚᱢᱠᱮ ᱱᱤᱛᱚᱜ ᱫᱚ ᱟᱥᱟᱲ ᱵᱚᱸᱜᱟ ᱫᱤᱱ ᱛᱚ ᱟᱫᱚ, ᱟᱞᱮ ᱫᱚᱦᱟᱸᱜ ᱵᱟᱡᱟᱨ ᱫᱤᱥᱚᱢ ᱠᱚᱨᱮ ᱞᱮ ᱛᱟᱦᱮᱸᱱᱟ ᱾ ᱛᱚ ᱪᱟᱥᱵᱟᱥ ᱦᱚᱸ ᱚᱱᱠᱟ ᱫᱚ ᱵᱟᱝ ᱦᱳᱭᱳᱜᱼᱟ, ᱟᱨ ᱚᱱᱠᱟ ᱟᱞᱮᱫᱚ ᱟᱛᱳ ᱫᱤᱥᱚᱢ ᱠᱚᱨᱮ ᱪᱟᱥ ᱵᱟᱥ ᱫᱚ ᱦᱳᱭᱳᱜᱼᱟ ᱾ ᱟᱫᱚ ᱟᱛᱳ ᱫᱤᱥᱚᱢ ᱢᱟᱱᱮ ᱱᱤᱛᱚᱜ ᱫᱚ ᱵᱟᱡᱟᱨ ᱫᱤᱥᱚᱢ, ᱨᱮ ᱛᱟᱦᱮᱱ ᱛᱚ ᱟᱫᱚ ᱩᱱᱠᱟ ᱪᱟᱥᱵᱟᱥ ᱛᱚ ᱵᱟᱝ ᱦᱩᱭᱩᱜᱼᱟ ᱾ ᱵᱟᱡᱟᱨ ᱫᱤᱥᱚᱢ ᱠᱚᱨᱮ ᱫᱚ᱾
ᱟᱪᱪᱷᱟ ᱟᱪᱪᱷᱟ, ᱛᱚ ᱜᱚᱢᱠᱮ ᱫᱟᱜ ᱡᱟᱹᱲᱤ ᱠᱚᱫᱚ ᱪᱮᱫ ᱞᱮᱠᱟ ᱟᱯᱮ ᱥᱮᱫ ᱱᱚᱣᱟ ᱟᱥᱟᱲ ᱵᱚᱸᱜᱟ ᱛᱚ ᱠᱷᱩᱵ ᱜᱮ ᱫᱟᱜ ᱡᱟᱹᱲᱤᱭᱟᱭ, ᱵᱟᱹᱫ ᱵᱟᱹᱭᱟᱹᱲ ᱠᱚ ᱪᱟᱥ ᱜᱮᱯ, ᱛᱟᱦᱮᱸᱱᱟ ᱥᱟᱶᱛᱮ ᱟᱹᱡᱟᱹᱲᱤᱜᱮ ᱛᱟᱦᱮᱸᱱᱟ ᱛᱚ ᱱᱚᱝᱠᱟ ᱞᱮᱠᱟ ᱫᱟᱜ ᱡᱟᱹᱲᱤ ᱫᱚ ᱢᱮᱱᱟᱜ ᱜᱮᱭᱟ ᱥᱮ ᱵᱟᱝᱜᱮ?
ᱦᱮᱸ ᱫᱟᱜ ᱡᱟᱹᱲᱤ ᱫᱚ ᱜᱚᱢᱠᱮ ᱢᱟᱱᱮ ᱪᱟᱥᱵᱟᱥ ᱚᱱᱠᱟ ᱵᱟᱝ ᱦᱩᱭᱩᱜ ᱨᱮᱦᱚᱸ ᱢᱮᱱᱠᱷᱟᱱ? ᱫᱟᱜ ᱡᱟᱹᱲᱤ ᱫᱚ ᱟᱥᱟᱲ ᱵᱚᱸᱜᱟ ᱞᱮᱠᱟᱜ ᱜᱮ ᱯᱩᱨᱟᱹ ᱫᱟᱜ ᱡᱟᱹᱲᱤᱼᱟ ᱾ᱫᱟᱜ ᱡᱟᱹᱲᱤ ᱫᱚ ᱢᱚᱴᱮᱴᱤ ᱵᱷᱟᱜᱤ ᱜᱮ ᱦᱩᱭᱩᱜᱼᱟ ᱾ ᱟᱸ ᱩᱱᱠᱩ ᱫᱚ ᱟᱹᱛᱩᱳ ᱫᱤᱥᱚᱢ ᱠᱚ ᱯᱩᱨᱟᱹ ᱥᱚᱦᱚᱨ ᱠᱚ ᱯᱩᱨᱟᱹ ᱵᱟᱱ ᱞᱮᱠᱟᱜᱮ ᱚᱵᱚᱥᱛᱟ, ᱪᱟᱥᱵᱟᱥ ᱵᱟᱝ ᱦᱳᱭᱳᱜ ᱨᱮᱦᱚᱸ ᱢᱮᱱᱠᱷᱟᱱ ᱫᱟᱜ ᱡᱟᱹᱲᱤ ᱫᱚ ᱢᱤᱫᱴᱮᱱ ᱱᱟᱯᱟᱭ ᱞᱮᱠᱟ ᱜᱮ ᱦᱳᱭᱳᱼᱟ ᱾
ᱟᱪᱪᱷᱟ ᱟᱞᱮ ᱥᱮᱫ ᱫᱚᱦᱟᱜ ᱜᱚᱢᱠᱮ, ᱫᱟᱜ ᱡᱟᱹᱲᱤ ᱫᱚ ᱦᱟᱜ ᱛᱤᱦᱤᱧ ᱜᱮ ᱟᱨᱠᱤ ᱢᱚᱴᱟᱢᱩᱴᱤ ᱫᱟᱜ ᱡᱟᱹᱲᱤ ᱠᱮᱫᱟᱭ ᱩᱱᱫᱤᱱ ᱢᱟ ᱚᱱᱠᱟ ᱞᱮᱠᱟ ᱵᱟᱭ ᱫᱟᱜ ᱡᱟᱹᱲᱤ ᱠᱟᱣᱛᱮ ᱪᱟᱥ ᱠᱟᱹᱢᱤ ᱦᱚᱸ ᱮᱛᱚᱦᱚᱵ ᱵᱟᱝ ᱦᱩᱭᱟᱠᱟᱱᱟ ᱾ ᱛᱚ ᱛᱮᱦᱤᱧ ᱜᱮ ᱢᱚᱴᱟᱢᱩᱴᱤ ᱫᱟᱜ ᱡᱟᱹᱲᱤ ᱜᱮ ᱛᱮ ᱢᱚᱱᱮ ᱦᱳᱭᱳᱜ ᱠᱟᱱᱟ ᱜᱟᱯᱟ ᱢᱮᱭᱟᱝ ᱠᱷᱚᱱ ᱫᱚ ᱮᱛᱚᱦᱚᱵ ᱦᱳᱭᱳᱜᱼᱟ᱾
ᱟᱪᱪᱷᱟ ᱟᱪᱪᱷᱟ ᱴᱷᱤᱠ ᱴᱷᱤᱠ-
ᱛᱚ ᱜᱚᱝᱠᱮ ᱟᱯᱮ ᱫᱚ ᱱᱚᱣᱟ ᱵᱤᱨ ᱫᱤᱥᱚᱢ ᱦᱚᱸ ᱵᱟᱝ ᱠᱟᱱᱟ ᱯᱮ ᱟᱨᱠᱤ ᱵᱟᱡᱟᱨ ᱫᱤᱥᱚᱢ ᱠᱟᱱᱟ ᱯᱮ ᱵᱟᱝ᱾
ᱦᱳᱭ ᱦᱳᱭ ᱜᱚᱢᱠᱮ ᱟᱞᱮ ᱫᱚ ᱵᱟᱡᱟᱨ ᱫᱤᱥᱚᱢ ᱠᱟᱱᱟᱞᱮ᱾
ᱟᱪᱪᱷᱟ ᱛᱟᱦᱞᱮ ᱱᱚᱝᱠᱟ ᱵᱟᱡᱟᱨ ᱫᱤᱥᱚᱢ ᱢᱟ ᱠᱟᱱ ᱜᱮᱭᱟᱯᱮ, ᱛᱚ ᱚᱱᱠᱟ ᱵᱤᱨ ᱵᱩᱨᱩ ᱠᱚ ᱢᱮᱱᱟᱭ ᱜᱮᱭᱟ ᱥᱮ ᱵᱟᱝ?
ᱵᱤᱨ ᱵᱩᱨᱩ ᱫᱚ ᱢᱮᱱᱟᱜ ᱨᱮᱸᱦᱚ ᱜᱚᱢᱠᱮ ᱵᱚᱦᱩᱛ ᱡᱷᱟᱹᱞ ᱪᱟᱞᱟᱜ ᱦᱩᱭᱩᱜᱼᱟ, ᱟᱫᱚ ᱵᱟᱡᱟᱨ ᱫᱤᱥᱚᱢ ᱛᱚ, ᱠᱟ ᱵᱤᱨᱵᱩᱨᱩ ᱫᱚ ᱦᱟᱸᱜ ᱚᱝᱠᱟ ᱫᱚ ᱵᱟᱹᱱᱩᱜ ᱛᱟᱞᱮᱭᱟ ᱟᱫᱚ ᱵᱤᱞᱰᱤᱝ ᱟᱨ ᱵᱤᱞᱰᱤᱝ ᱟᱞᱮ ᱥᱮᱜ ᱫᱚ ᱪᱟᱞᱟᱣ ᱞᱮᱱᱠᱷᱟᱱ ᱦᱟᱱᱮ ᱫᱚᱥ ᱛᱟᱞᱟ ᱵᱟᱨᱚ ᱛᱟᱞᱟ ᱠᱟ ᱵᱤᱞᱰᱤᱝ ᱟᱨ ᱵᱤᱞᱰᱤᱝ ᱜᱮ ᱢᱮᱱᱟᱜᱼᱟ᱾ ᱵᱤᱨ ᱵᱩᱨᱩ ᱠᱚᱫᱚ ᱦᱟᱸᱜ ᱩᱱᱟᱹᱜ ᱢᱟᱱᱮ ᱟᱹᱛᱩᱳ ᱫᱤᱥᱚᱢ ᱥᱮᱜ ᱦᱟᱸᱜ ᱚᱝᱠᱟᱜ ᱜᱮ ᱢᱮᱱᱟᱜᱼᱟ ᱟᱞᱮᱥᱮᱜ ᱫᱚ ᱚᱝᱠᱟ ᱫᱚ ᱜᱚᱝᱠᱮ ᱵᱤᱨᱵᱩᱨᱩ ᱫᱚ ᱦᱟᱸᱜ ᱵᱟᱹᱱᱩᱜᱼᱟ ᱚᱝᱠᱟ ᱫᱚ᱾
ᱚ ᱟᱪᱪᱷᱟ ᱟᱞᱮ ᱥᱮᱜ ᱫᱚ ᱦᱟᱸᱜ ᱜᱚᱝᱠᱮ ᱱᱚᱣᱟ ᱚᱲᱟᱜ ᱠᱩᱰᱟᱹᱢ ᱠᱷᱚᱱᱟᱜ ᱜᱮ ᱦᱟᱸᱜ ᱵᱤᱨ ᱛᱟᱞᱮ ᱛᱚ ᱵᱤᱨ ᱤᱫᱤ ᱠᱮᱛᱮᱜ ᱫᱚ ᱛᱟᱦᱞᱮ ᱚᱝᱠᱟ ᱞᱮᱠᱟ ᱵᱟᱰᱟᱭ ᱢᱮᱱᱟᱜ ᱠᱟᱫᱟ ᱥᱮ ᱵᱟᱝ ᱜᱚᱝᱠᱮ? ᱮᱠᱷᱚᱱ ᱱᱚᱣᱟ ᱟᱥᱟᱲ ᱵᱚᱸᱜᱟ ᱫᱤᱱ ᱨᱮ ᱥᱟᱜᱟᱢ ᱵᱤᱨ ᱠᱚᱨᱮ ᱪᱮᱜ ᱠᱚ ᱚᱢᱚᱱᱚᱜ ᱜᱮᱭᱟ? ᱥᱟᱶᱛᱮ ᱵᱤᱨ ᱠᱚᱨᱮ ᱪᱮᱫ ᱫᱟᱨᱮ ᱠᱚ ᱛᱟᱦᱮᱱ ᱠᱟᱱᱟ ᱚᱝᱠᱟ ᱞᱮᱠᱟ ᱵᱟᱲᱟᱭ ᱢᱮᱱᱟᱜᱼᱟ ᱥᱮ ᱵᱟᱝ ᱜᱮ?
ᱩᱱᱟᱹᱜ ᱜᱮᱭᱟᱱ ᱫᱚ ᱵᱟᱹᱱᱩᱜᱼᱟ ᱚᱝᱠᱟ ᱫᱚ ᱠᱟᱹᱴᱤᱡ ᱵᱳᱭ ᱠᱚᱨᱮ ᱠᱟᱹᱴᱤᱡ ᱯᱟᱲᱦᱟᱣ ᱦᱩᱭ ᱞᱮᱱᱟ ᱛᱚ ᱠᱟᱹᱴᱤᱡ ᱵᱤᱫᱟᱹᱞ ᱨᱮ ᱟᱫᱚ ᱡᱟᱭᱦᱳᱠ ᱦᱩᱭᱱᱟ ᱯᱩᱴᱠᱟᱹ ᱠᱚ ᱨᱮᱱᱟᱜ ᱠᱟᱛᱷᱟ ᱜᱮ ᱟᱸᱡᱚᱢ ᱦᱩᱭ ᱟᱠᱟᱱᱟ ᱯᱩᱴᱠᱟᱹ ᱩᱫ ᱯᱩᱴᱠᱟᱹ
ᱚ ᱦᱮᱸ ᱜᱚᱝᱠᱮ ᱥᱟᱹᱨᱤ ᱜᱮ ᱟᱨᱠᱤ ᱱᱚᱣᱟ ᱮᱠᱷᱚᱱ ᱫᱚ ᱦᱟᱸᱜ ᱟᱞᱮᱥᱮᱜ ᱫᱚ ᱧᱮᱞᱚᱜ ᱠᱟᱱᱟ ᱟᱨᱠᱤ ᱯᱩᱴᱠᱟᱹ ᱫᱚᱢᱮ ᱩᱫ ᱚᱢᱚᱱᱚᱜ ᱠᱟᱱ ᱜᱮᱭᱟ ᱛᱟᱦᱞᱮ ᱟᱯᱮ ᱨᱮᱢᱟ ᱜᱚᱝᱠᱮ ᱵᱤᱨ ᱠᱚ ᱵᱟᱹᱱᱩᱜ ᱜᱮᱭᱟ ᱛᱚ, ᱯᱩᱴᱠᱟᱹ ᱠᱚᱫᱚ ᱯᱮ ᱡᱚᱢ ᱵᱟᱲᱟᱭᱮᱜ ᱠᱟᱱ ᱜᱮᱭᱟ ᱥᱮ ᱵᱟᱝᱜᱮ?
ᱵᱟᱝ ᱜᱚᱝᱠᱮ ᱚᱝᱠᱟ ᱢᱟᱱᱮ ᱯᱩᱴᱠᱟᱹ ᱫᱚ ᱦᱟᱸᱜ ᱥᱮᱫᱟᱭ ᱵᱳᱭ ᱠᱚᱨᱮᱜᱮ ᱯᱟᱲᱦᱟᱣ ᱦᱩᱭ ᱞᱮᱱᱟ ᱢᱮᱱᱠᱷᱟᱱ ᱠᱟᱹᱴᱤᱡ ᱵᱤᱫᱟᱹᱞ ᱨᱮᱱᱟᱜ ᱩᱫ ᱴᱟᱜ ᱟᱛᱳ ᱫᱤᱥᱚᱢ ᱠᱚᱨᱮ ᱴᱤᱧ ᱧᱮᱞ ᱞᱮᱫᱟ ᱢᱮᱱᱠᱷᱟᱱ ᱯᱩᱴᱠᱟᱹ ᱨᱮᱱᱟᱜ ᱥᱴᱨᱟᱠᱪᱟᱨ ᱪᱮᱜ ᱞᱮᱠ ᱛᱟ ᱢᱟᱱᱮ ᱧᱮᱞ ᱡᱚᱝᱛᱮ ᱪᱮᱜ ᱞᱮᱠᱟ ᱚᱱᱟ ᱫᱚ ᱦᱟᱸᱜ ᱜᱚᱝᱠᱮ ᱵᱟᱲᱟᱭ ᱵᱟᱹᱱᱩᱜᱼᱟ᱾ ᱴᱤᱡ ᱪᱮᱜ ᱞᱮᱠᱟᱱᱟ ᱜᱚᱝᱠᱮ ᱴᱤᱜ ᱞᱟᱹᱭᱟᱹᱧ ᱢᱮᱥᱮ ᱚᱱᱮ ᱯᱩᱴᱠᱟᱹ ᱴᱟᱜ ᱪᱮᱜ ᱞᱮᱠᱟ ᱧᱮᱞᱟᱜ? ᱩᱫ ᱫᱚ ᱠᱟᱹᱴᱤᱡ ᱧᱮᱞ ᱦᱩᱭ ᱟᱠᱟᱱᱟ ᱚᱝᱠᱮ ᱯᱩᱴᱠᱟᱹ ᱠᱟᱹᱴᱤᱡ ᱵᱟᱲᱟᱭ ᱵᱟᱹᱱᱩᱜᱼᱟ ᱜᱚᱝᱠᱮ
ᱱᱚᱣᱟ ᱯᱩᱴᱠᱟᱹ ᱫᱚ ᱦᱟᱸᱜ ᱜᱚᱝᱠᱮ ᱱᱚᱝᱠᱟ ᱞᱮᱠᱟ ᱢᱟᱱᱮ ᱵᱤᱨ ᱡᱟᱭᱜᱟ ᱠᱚᱨᱮ ᱜᱮ ᱵᱮᱥᱤ ᱚᱢᱚᱱᱚᱜ ᱜᱮᱭᱟ ᱟᱨᱠᱤ ᱱᱚᱣᱟ ᱜᱤᱛᱤᱞ ᱦᱟᱥᱟ ᱠᱚᱨᱮ᱾ ᱢᱟᱱᱮ ᱟᱨᱠᱤ ᱠᱟᱹᱴᱤᱜ ᱠᱟᱹᱴᱤᱜ ᱩᱰᱩᱠᱚᱜᱼᱟ᱾
ᱟᱪᱪᱷᱟ ᱟᱪᱪᱷᱟ
ᱟᱨᱠᱤ ᱡᱟᱦᱟᱸᱭ ᱦᱟᱸᱜ ᱵᱟᱝᱠᱚ ᱧᱮᱞ ᱵᱟᱲᱟᱣ ᱠᱟᱫᱟ ᱩᱝᱠᱩ ᱫᱚ ᱦᱟᱸᱜ ᱩᱱᱟᱹᱜ ᱥᱚᱦᱚᱡ ᱫᱚ ᱵᱟᱝ ᱠᱚ ᱵᱩᱡᱽ ᱫᱟᱲᱮᱜ ᱜᱮᱭᱟ ᱦᱚᱭᱛᱚ ᱟᱵᱤᱱ ᱫᱚ ᱦᱟᱸᱜ ᱵᱟᱵᱤᱱ ᱧᱮᱞ ᱵᱟᱲᱟᱣ ᱠᱟᱫᱟ ᱛᱚ ᱧᱮᱞᱟᱵᱤᱱ ᱱᱚᱝᱠᱟ ᱥᱚᱢᱟᱱ ᱡᱟᱭᱜᱟ ᱠᱚᱨᱮ ᱜᱮ ᱚᱢᱚᱱᱚᱜ ᱜᱮᱭᱟ ᱟᱨᱠᱤ ᱱᱚᱝᱠᱟ᱾ ᱥᱟᱯᱷᱟ ᱡᱟᱭᱜᱟ ᱠᱚᱨᱮ ᱱᱚᱝᱠᱟ ᱫᱚ ᱦᱟᱸᱜ ᱵᱟᱝ ᱜᱤᱛᱤᱞ ᱦᱟᱥᱟ ᱠᱚᱨᱮ ᱟᱨᱠᱤ ᱠᱟᱹᱴᱤᱜ ᱠᱟᱹᱴᱤᱜ ᱩᱰᱩᱠ ᱠᱚᱜᱼᱟ᱾ ᱥᱟᱜ ᱠᱟᱢ ᱟᱫᱚᱢ ᱟᱫᱚᱢ ᱢᱤᱜ ᱵᱟᱨᱭᱟ ᱥᱟᱠᱟᱢ ᱢᱤᱫ ᱵᱟᱨᱭᱟ ᱥᱟᱠᱟᱢ ᱠᱚᱛᱮ ᱫᱟᱱᱟᱝ ᱠᱚᱜᱼᱟ ᱱᱚᱝᱠᱟᱱ ᱡᱟᱭᱜᱟ ᱠᱚᱨᱮᱜᱮ ᱚᱢᱚᱱᱚᱜ ᱜᱮᱭᱟ᱾
ᱟᱪᱪᱷᱟ ᱟᱪᱪᱷᱟ ᱢᱟᱱᱮ ᱯᱩᱴᱠᱟᱹ ᱫᱚ ᱢᱟᱱᱮ ᱩᱫ ᱞᱮᱠᱟᱱᱟᱜ ᱡᱤᱱᱤᱥ ᱠᱟᱱᱟ ᱜᱚᱝᱠᱮ ᱥᱮ ᱢᱤᱜᱴᱮᱱ ᱮ ᱡᱮᱢᱚᱱ ᱡᱮᱢᱚᱱ ᱤᱭᱟᱹ ᱮ ᱦᱟ ᱦᱟᱣ ᱡᱮᱢᱚᱱ ᱵᱚᱱ ᱡᱚᱢ ᱠᱚᱣᱟ᱾ ᱚᱝᱠᱟ ᱡᱮᱢᱚᱱ ᱡᱤᱭᱟᱹᱞᱤ ᱞᱮᱠᱟᱱ ᱡᱤᱱᱤᱥ ᱠᱟᱱᱟ ᱠᱚ ᱜᱚᱡ ᱠᱚ ᱦᱩᱭᱩᱜᱼᱟ ᱥᱮ ᱜᱚᱝᱠᱮ ᱚᱱᱟ ᱫᱟᱨᱮ ᱪᱮᱛᱟᱱ ᱢᱟᱱᱮ ᱚᱛ ᱪᱮᱛᱟᱱ ᱨᱮ ᱚᱝᱠᱟ ᱦᱟᱨᱟᱜᱼᱟ ᱪᱮᱫ ᱞᱮᱠᱟᱱᱟᱜ?
ᱵᱟᱝ ᱜᱚᱝᱠᱮ ᱱᱚᱣᱟ ᱫᱚ ᱩᱫ ᱞᱮᱠᱟᱜᱮ ᱢᱟᱱᱮ ᱩᱫ ᱢᱟᱱᱮ ᱪᱮᱜᱠᱟ ᱦᱟᱥᱟ ᱠᱷᱚᱡ ᱩᱰᱩᱠᱚᱜ ᱜᱮᱭᱟ ᱵᱟᱝ ᱛᱚᱱᱚᱝ ᱠᱟᱱᱟᱜ ᱠᱟᱱ ᱜᱮᱭᱟ ᱦᱟᱥᱟ ᱠᱷᱚᱱᱟᱜ ᱜᱮ ᱩᱰᱩᱠᱚᱜᱼᱟ᱾ ᱢᱮᱱᱠᱷᱟᱱ ᱫᱚ ᱢᱟᱨᱵᱮᱞ ᱫᱷᱤᱨᱤ ᱵᱮᱱ ᱧᱮᱞ ᱟᱠᱟᱜᱼᱟ? ᱢᱟᱨᱵᱮᱞ ᱡᱟᱦᱟᱸ ᱜᱩᱴᱷᱤ ᱠᱚ ᱠᱷᱮᱞ ᱫᱚ?
ᱦᱩᱸ ᱦᱩᱸ ᱧᱮᱞ ᱠᱟᱫᱟᱞᱤᱧ᱾
ᱟᱨᱠᱤ ᱦᱩᱭ ᱵᱚᱲᱚ ᱵᱚᱲᱚ ᱥᱟᱭᱤᱡ ᱜᱮ ᱞᱟᱹᱭ ᱜᱟᱱᱚᱜᱼᱟ ᱢᱮᱱᱠᱷᱟᱱ ᱚᱝᱠᱟ ᱜᱮ ᱚᱛ ᱠᱷᱚᱱᱟᱜ ᱜᱮ ᱟᱨᱠᱤ ᱩᱰᱩᱠᱚᱜᱼᱟ ᱡᱟᱦᱟᱸ ᱱᱚᱣᱟ ᱚᱲᱛᱚ ᱣᱟᱹᱛ ᱢᱩᱪᱤ ᱪᱷᱟᱹᱲ ᱠᱚ ᱪᱤᱠᱟ ᱦᱟᱥᱟ ᱠᱷᱚᱱᱟᱜ ᱵᱟᱢ ᱩᱰᱩᱠᱚᱜ ᱜᱮᱭᱟ ᱛᱚ ᱱᱚᱸᱰᱮ ᱠᱷᱚᱱᱟᱜ ᱜᱮ ᱦᱟᱸᱜ ᱩᱰᱩᱠᱚᱜ ᱜᱮᱭᱟ᱾
ᱟᱪᱪᱷᱟ ᱟᱪᱪᱷᱟ ᱦᱟᱱᱮ ᱞᱟᱹᱴᱩ ᱢᱟᱨ ᱢᱟᱨᱵᱮᱞ ᱞᱮᱠᱟ ᱵᱟᱝ ᱛᱟᱦᱞᱮ᱾
ᱚ ᱦᱚᱭ ᱦᱚᱭ ᱟᱨᱠᱤ ᱫᱚᱢᱮ ᱚᱝᱠᱟ ᱞᱟᱹᱴᱩ ᱢᱟᱨᱵᱮᱞ ᱞᱮᱠᱟ ᱥᱟᱭᱤᱡ ᱦᱚᱸ ᱛᱟᱦᱮᱱ ᱜᱮᱭᱟ ᱥᱟᱶᱛᱮ ᱱᱚᱝᱠᱟ ᱦᱩᱰᱤᱧ ᱦᱩᱰᱤᱧ-ᱡᱟᱦᱟ ᱢᱟᱨᱵᱮᱞ ᱢᱮᱱᱟᱜ ᱠᱚᱣᱟ ᱾ ᱛᱚ ᱱᱚᱝᱠᱟ ᱥᱟᱭᱤᱡ ᱦᱚᱸ ᱛᱟᱦᱮᱱ ᱜᱮᱭᱟ ᱟᱢᱫᱟ ᱨᱚᱠᱚᱢ ᱥᱟᱭᱤᱡ ᱜᱮ ᱛᱟᱦᱮᱱ ᱜᱮᱭᱟ᱾
ᱟᱪᱪᱷᱟ ᱟᱪᱪᱷᱟ ᱟᱨ ᱜᱚᱢᱠᱮ ᱤᱭᱟᱹ ᱚᱱᱟ ᱨᱮᱱᱟᱜ ᱢᱟᱱᱮ ᱡᱚᱢ ᱧᱩ ᱨᱮᱱᱟᱜ ᱥᱟᱫᱽᱴᱟᱜ ᱪᱮᱜ ᱞᱮᱠᱟ ᱧᱟᱢᱚᱜᱼᱟ ᱚᱱᱟ ᱨᱮᱱᱟᱜ?
ᱥᱟᱫᱽ ᱫᱚ ᱦᱟᱸᱜ ᱜᱚᱝᱠᱮ ᱱᱚᱣᱟ ᱫᱚ ᱟᱨᱠᱤ ᱱᱚᱣᱟ ᱥᱮᱨᱢᱟᱨ ᱨᱮ ᱢᱤᱫ ᱫᱷᱟᱣ ᱜᱮ ᱧᱟᱢᱚᱜ ᱜᱮᱭᱟ ᱵᱟᱝ ᱚᱱᱟ ᱠᱷᱟᱹᱛᱤᱨ ᱥᱟᱫᱽ ᱫᱚ ᱦᱟᱸᱜ ᱟᱹᱰᱤ ᱠᱷᱟᱡ ᱟᱹᱰᱤ ᱜᱮ ᱥᱤᱵᱤᱞ ᱫᱚ ᱟᱞᱮ ᱫᱚ ᱵᱩᱡᱷᱟᱹᱣ ᱞᱮᱭᱟ᱾ ᱢᱮᱱᱠᱷᱟᱱ ᱱᱚᱝᱠᱟ ᱛᱮᱠᱮ ᱠᱮᱛᱮᱜ ᱥᱮ ᱵᱷᱟᱹᱡᱤ ᱠᱮᱛᱮᱜ, ᱥᱚᱲᱮ ᱠᱮᱛᱮᱜ ᱡᱚᱛᱚ ᱨᱚᱠᱚᱢ ᱵᱷᱟᱵ ᱛᱮ ᱦᱮᱸᱜ ᱞᱮ ᱡᱚᱢ ᱵᱟᱲᱟᱭ ᱜᱮᱭᱟ᱾
ᱟᱪᱪᱷᱟ
ᱦᱚᱭ
ᱤᱧ ᱫᱚ ᱜᱚᱢᱠᱮ ᱢᱟᱱᱮ ᱯᱩᱴᱠᱟᱹ ᱫᱚ ᱦᱟᱸᱜ ᱧᱩᱛᱩᱢ ᱫᱚᱤᱧ ᱟᱸᱡᱚᱢ ᱞᱮᱫᱟ ᱪᱮᱜ ᱪᱚᱸᱝ ᱢᱤᱫᱴᱟᱝ ᱥᱮᱨᱮᱧ ᱟᱸᱡᱚᱢ ᱦᱩᱭᱱᱟ ᱩᱫ ᱯᱩᱴᱠᱟᱹ ᱡᱚᱢ ᱛᱮᱜᱮᱢ ᱢᱟᱱᱮ ᱛᱟᱦᱮᱸ ᱞᱮᱱᱟ ᱾ ᱥᱮ ᱪᱮᱫ ᱢᱤᱫᱴᱟᱝ‌ ᱥᱮᱨᱮᱧ ᱛᱟᱦᱮᱸ ᱠᱟᱱᱟ ᱢᱮᱱᱠᱷᱟᱱᱠᱟ ᱯᱩᱴᱠᱟᱹ ᱫᱚ ᱯᱳᱭᱳ ᱵᱟᱨ ᱚᱸᱰᱮ ᱠᱷᱚᱱᱤᱧ ᱥᱮᱬᱟ ᱠᱮᱫᱟ ᱡᱟᱦᱟᱸ ᱠᱚ ᱢᱤᱫᱴᱮᱱ ᱥᱮᱬᱟ ᱛᱮ ᱨᱤᱧ ᱧᱟᱢ ᱠᱮᱫᱟ᱾ ᱩᱫ ᱫᱚ ᱜᱚᱢᱠᱮ ᱡᱟᱧ ᱢᱮᱛᱟᱢᱟ ᱢᱟᱱᱮ ᱠᱟᱹᱴᱤᱡ ᱜᱤᱫᱽᱨᱟᱹ ᱨᱮ ᱡᱚᱢ ᱦᱩᱭ ᱞᱮᱱᱟ ᱟᱹᱰᱤ ᱪᱮᱦᱨᱟ ᱚᱱᱠᱟ ᱾ ᱩᱫ ᱫᱚᱢ ᱡᱚᱢ ᱵᱟᱲᱟ ᱠᱟᱫᱟ ᱥᱮ ᱵᱟᱝᱟ?
ᱦᱮᱸ ᱜᱚᱝᱠᱮ ᱟᱞᱮ ᱫᱚ ᱦᱟᱸᱜ ᱱᱚᱣᱟ ᱯᱩᱴᱠᱟᱹ ᱮᱠᱷᱚᱱ ᱫᱚ ᱯᱩᱴᱠᱟᱹ ᱥᱟᱶᱛᱮ ᱱᱚᱣᱟ ᱢᱩᱪᱤ ᱪᱷᱩᱨᱤ ᱩᱫ ᱥᱮ ᱵᱩᱱᱩᱢ ᱩᱫ ᱛᱚ ᱟᱞᱮ ᱥᱮᱜ ᱫᱚ ᱦᱟᱸᱜ ᱢᱳᱴᱟ-ᱢᱩᱴᱤ ᱡᱚᱛᱚ ᱨᱚᱠᱚᱢ ᱩᱫ ᱜᱮ ᱧᱟᱢᱚᱜ ᱜᱮᱭᱟ ᱜᱚᱝᱠᱮ᱾
ᱟᱪᱪᱷᱟ ᱟᱪᱪᱷᱟ ᱩᱫ ᱫᱚ ᱯᱩᱨᱟᱹ ᱮᱠᱟᱞ ᱜᱮ ᱢᱟᱱᱮ ᱦᱮ ᱡᱮᱞ ᱴᱟᱭᱤᱯ ᱵᱟᱝ ᱵᱩᱡᱩᱜᱼᱟ ᱢᱟᱱᱮ ᱡᱤᱞ ᱠᱷᱚᱱᱟᱜ ᱦᱚᱸ ᱢᱤᱫᱴᱮᱱ ᱥᱟᱫ ᱮᱢᱚᱱ ᱪᱮᱦᱨᱟ ᱢᱟᱱᱮ ᱟᱹᱰᱤ ᱪᱮᱦᱨᱟ ᱢᱟᱱᱮ ᱢᱮᱱ ᱛᱮ ᱜᱚᱢᱠᱮ ᱵᱟᱹᱧ ᱵᱩᱡᱽ ᱦᱚᱪᱚ ᱫᱟᱲᱮᱭᱟᱢᱟ ᱡᱚᱢ ᱫᱚᱢ ᱡᱚᱢ ᱠᱟᱛᱮ ᱢᱟᱱᱮᱢ ᱵᱩᱡ ᱮᱫᱟ ᱢᱟᱱᱮ ᱪᱮᱫ ᱞᱮᱠᱟᱧ ᱢᱮᱱ ᱚᱪᱚᱭᱮᱫᱟ ᱾
ᱦᱮᱸ ᱦᱮᱸ ᱦᱮᱸ ᱜᱚ ᱝᱠᱮ ᱥᱟᱹᱨᱜᱮ ᱩᱵ ᱫᱚ ᱟᱹᱰᱤ ᱠᱷᱟ ᱟᱹᱰᱤ ᱜᱮ ᱥᱤᱵᱤᱞ ᱵᱩᱡᱷᱟᱹᱜᱼᱟ ᱜᱚᱢᱠᱮ ᱱᱚᱣᱟ ᱛᱚ ᱦᱟᱸᱜ ᱥᱤᱡᱤᱱ ᱨᱮ ᱢᱤᱫ ᱫᱷᱟᱣ ᱜᱮ ᱧᱟᱢᱚᱜ ᱜᱮᱭᱟ ᱟᱨᱠᱤ ᱛᱤᱨᱮᱢ ᱯᱟᱸᱡᱟᱭᱟ ᱥᱮ ᱛᱤᱨᱮ ᱠᱤᱨᱤᱧᱟᱢ ᱟᱨ ᱠᱤᱨᱤᱧ ᱛᱮᱦᱚᱸ ᱵᱟᱢ ᱧᱟᱢ ᱜᱮᱭᱟ ᱡᱟ ᱥᱩᱚᱢᱚᱭ ᱨᱮᱢ ᱯᱟᱸᱡᱟᱭᱟ ᱚᱱᱟ ᱠᱷᱟᱛᱤᱨ ᱜᱮ ᱦᱭ ᱯᱟᱞᱮᱱ ᱜᱚᱝᱠᱮ ᱱᱚᱝᱠᱟ ᱞᱮᱠᱟ ᱥᱤᱵᱤᱞ ᱵᱩᱡᱷᱟᱹᱣ
ᱦᱟᱭ ᱦᱚᱭ ᱮᱠᱫᱚᱢ-ᱮᱠᱫᱚᱢ ᱢᱟᱱᱮ ᱠᱤᱨᱤᱧ ᱛᱮᱷᱟᱦᱚᱸ ᱵᱟᱝ ᱧᱟᱢᱚᱜᱟᱥᱮ ᱢᱤᱫᱴᱮᱱ ᱥᱤᱡᱮᱱ ᱨᱮᱱᱟᱜ ᱡᱤᱱᱤᱥ ᱠᱟᱱᱟ ᱱᱤᱭᱟᱹ ᱫᱚ ᱮᱸᱜ ᱵᱤᱨ ᱵᱩᱨᱩ ᱨᱮᱜᱮ ᱧᱟᱢᱚᱜᱼᱟ ᱡᱮ ᱱᱤᱭᱟᱹ ᱫᱚ ᱪᱟᱥ ᱚᱱᱠᱟ ᱛᱚ ᱜᱚᱢᱠᱮ ᱱᱤᱭᱟᱹ ᱪᱟᱥ ᱥᱤᱥᱴᱮᱢ ᱫᱚ ᱵᱟᱝ ᱠᱟᱱᱟ ᱛᱚ ᱡᱮᱧ ᱮᱨ, ᱠᱮᱫᱟ ᱡᱮ ᱦᱩᱭᱱᱟ ᱚᱱᱠᱟ ᱫᱚ ᱵᱟᱝ ᱛᱚ ᱱᱤᱭᱟᱹ ᱫᱚ ᱵᱤᱨ ᱨᱮ ᱱᱤᱭᱟᱹ ᱢᱤᱫᱴᱮᱱ ᱥᱤᱡᱮᱱ ᱜᱮ ᱧᱟᱢᱚᱜᱼᱟ ᱦᱟᱸᱜ ᱢᱤᱫᱴᱮᱱ, ᱚᱱᱟ ᱨᱮᱱᱟᱜ ᱤᱭᱟᱹ ᱫᱚ ᱥᱟᱫ ᱫᱚ ᱚᱱᱟ ᱮᱸ ᱢᱤᱫᱴᱮᱱ ᱥᱤᱡᱤᱱ ᱜᱮᱵᱚᱱ ᱧᱟᱢᱟ ᱾
ᱦᱳᱭ ᱜᱚᱢᱠᱮ ᱾ ᱟᱨ ᱢᱤᱫᱴᱮᱡ ᱜᱚᱝᱠᱮ ᱱᱚᱣᱟ ᱠᱟᱴ ᱳᱫ ᱢᱮᱱᱟᱜ ᱠᱟᱫᱟ ᱱᱚᱣᱟ ᱠᱟᱴ ᱫᱚ ᱛᱟᱦᱚᱞᱮ ᱵᱟᱲᱟᱭ ᱜᱮᱭᱟ ᱵᱤᱱ ᱥᱮ ᱵᱟᱝ ᱡᱚᱢ ᱜᱮᱭᱟ ᱠᱚ ᱢᱮᱱᱛᱮ ᱵᱚᱦᱩᱛ ᱦᱚᱲᱟᱜ ᱵᱟᱝᱠᱚ ᱵᱟᱲᱟᱭ ᱜᱮᱭᱟ,
ᱵᱟᱝ ᱜᱚᱝᱠᱮ ᱠᱟᱴ ᱩᱫ ᱫᱚ ᱵᱚᱞᱛᱮ ᱦᱟᱱᱮ ᱡᱟᱦᱟᱸ ᱵᱤᱱ ᱢᱮᱱ ᱮᱫᱟ ᱢᱟᱱᱮ ᱠᱟᱴ ᱨᱮ ᱡᱟᱱᱟᱢᱚᱜᱼᱟ ᱚᱱᱟᱴᱟᱜ ᱩᱫ ᱵᱤᱱ ᱢᱮᱱ ᱮᱫᱟ ᱥᱮ ᱚᱠᱟᱴᱟᱜ?
ᱦᱮᱸ ᱜᱚᱝᱠᱮ ᱱᱚᱣᱟ ᱴᱟᱜ ᱜᱮᱞᱤᱧ ᱢᱮᱱᱮᱫ ᱠᱟᱱᱟ ᱡᱟᱦᱟᱸ ᱫᱚ ᱡᱟᱦᱟᱸ ᱫᱟᱨᱮ ᱥᱟᱠᱟᱢ ᱵᱷᱤᱸᱫᱟᱹᱲ ᱮᱱᱟ ᱜᱚᱡ ᱠᱟᱱᱟ ᱚᱸᱰᱮ ᱠᱷᱚᱱᱟᱜ ᱜᱮ ᱚᱢᱚᱱᱚᱜ ᱜᱮᱭᱟ ᱟᱫᱚ ᱱᱚᱣᱟ ᱳᱫ ᱯᱮ ᱵᱟᱲᱟᱭ ᱜᱮᱭᱟ ᱵᱮᱱ ᱥᱮ ᱵᱟᱝ ᱡᱚᱢ ᱜᱮᱭᱟ ᱠᱚ ᱢᱮᱱᱛᱮ,
ᱵᱟᱝ ᱜᱚᱝᱠᱮ ᱢᱟᱱᱮ ᱧᱮᱞ ᱫᱚᱞᱤᱧ ᱧᱮᱞ ᱟᱠᱟᱫᱟ ᱟᱫᱚ ᱦᱟᱸᱜ ᱚᱱᱠᱟ ᱡᱚᱢ ᱫᱚ ᱵᱟᱝ ᱦᱩᱭ ᱟᱠᱟᱱᱟ ᱟᱫᱚ ᱵᱟᱲᱟᱭ ᱵᱟᱹᱱᱩᱜᱼᱟ ᱥᱮ, ᱚᱱᱠᱟ ᱡᱚᱢ ᱜᱮᱭᱟ ᱠᱚᱥᱮ ᱵᱟᱝ ᱦᱟᱸᱜ ᱟᱫᱚ ᱟᱛᱳ ᱫᱤᱥᱚᱢ ᱨᱮ ᱠᱟᱹᱴᱤᱡ ᱡᱚᱠᱷᱚᱱᱤᱧ ᱛᱟᱦᱮᱸ ᱠᱟᱱᱟ ᱟᱫᱚ ᱠᱟᱴ ᱳᱫ ᱞᱤᱧ ᱧᱮᱞ ᱛᱟᱦᱮᱸᱫ ᱟᱫᱚ ᱠᱟᱹᱴᱤᱡ ᱨᱚᱠᱚ ᱢᱮᱱᱛᱷᱟ ᱫᱚ ᱵᱤᱧ ᱳᱫ ᱠᱟᱱᱟ ᱥᱮ ᱪᱮᱫ ᱚᱱᱠᱟ ᱢᱤᱫᱴᱮᱱ ᱢᱚᱱᱮ ᱠᱟᱛᱮᱫ ᱫᱚ ᱵᱟᱹᱞᱤᱧ ᱡᱚᱢ ᱠᱟᱫᱟ,
ᱦᱚᱭ ᱜᱚᱝᱠᱮ ᱟᱞᱮ ᱫᱚ ᱦᱟᱸᱜ ᱱᱚᱣᱟ ᱠᱟᱴ ᱫᱚᱞᱮ ᱡᱚᱢ ᱜᱮᱭᱟ, ᱢᱟᱱᱮ ᱡᱚᱛᱚ ᱠᱟᱴ ᱨᱮᱱᱟᱜ ᱩᱫ ᱫᱚ ᱦᱟᱸᱜ ᱵᱟᱞᱮ ᱡᱚᱢ ᱜᱮᱭᱟ ᱱᱚᱣᱟ ᱥᱟᱨᱡᱚᱢ ᱫᱟᱨᱮ ᱱᱟᱜ ᱠᱟᱴ ᱫᱚᱞᱮ ᱡᱚᱢ ᱜᱮᱭᱟ ᱜᱚᱢᱠᱮ,
ᱟᱪᱪᱷᱟ ᱟᱪᱪᱷᱟ ᱢᱟᱱᱮ ᱥᱟᱨᱡᱚᱢ ᱨᱮ ᱥᱟᱨᱡᱚᱢ ᱫᱟᱨᱮ ᱡᱟᱸᱦᱟ ᱩᱞᱴᱟᱹᱣ ᱠᱚᱜᱼᱟ, ᱚᱱᱟ ᱪᱮᱛᱟᱱ ᱨᱮ ᱡᱟᱸᱦᱟ ᱩᱫ ᱡᱟᱱᱟᱢᱼᱟ ᱚᱱᱟ ᱫᱚᱯᱮ ᱡᱚᱢ ᱜᱮᱭᱟ ᱢᱟᱱᱮ ᱚᱱᱟ ᱵᱟᱫ ᱠᱟᱛᱮᱫ ᱮᱴᱟᱜ ᱫᱚ ᱵᱟᱯᱮ ᱡᱚᱢ ᱜᱮᱭᱟ ᱥᱮ ᱪᱮᱫ,
ᱵᱟᱝ ᱜᱮ ᱜᱚᱢᱠᱮ ᱱᱚᱣᱟ ᱥᱟᱨᱡᱚᱢ ᱫᱟᱨᱮᱱᱟᱜ ᱞᱮ ᱡᱚᱢ ᱜᱮᱭᱟ ᱮᱴᱟᱜ ᱫᱚ ᱵᱟᱝ ᱜᱮᱞᱮ ᱡᱚᱢ ᱜᱮᱭᱟ ᱾
ᱟᱪᱪᱷᱟ, ᱪᱪᱷᱟ, ᱪᱪᱷᱟ, ᱠᱟᱹᱴᱤᱡ ᱨᱮᱫᱚ ᱦᱤᱸᱫᱤᱡ ᱛᱟᱸᱦᱮ ᱠᱟᱱᱟ ᱛᱚ ᱢᱟᱱᱮ, ᱫᱟᱨᱮ ᱨᱮ ᱡᱩᱫᱤ ᱩᱫ ᱠᱚ ᱡᱟᱱᱟᱢᱚᱜ ᱛᱟᱦᱚᱞᱮ ᱚᱱᱟ ᱫᱚ ᱵᱟᱠᱚ ᱡᱚᱢᱟ, ᱚ ᱚᱱᱟ ᱦᱤᱥᱟᱹᱵ ᱛᱮ ᱱᱮᱛᱟᱨ ᱫᱷᱟᱹᱵᱤᱡ ᱜᱚᱝᱠᱮ ᱢᱟᱱᱮ ᱵᱷᱩᱞ ᱛᱮ ᱢᱤᱫ ᱫᱷᱟᱣᱤᱧ ᱡᱚᱢ ᱞᱮᱫᱟ ᱡᱚᱢ ᱛᱮᱫᱚ ᱥᱤᱵᱤᱞ ᱜᱤᱧ ᱵᱩᱡ ᱠᱮᱫᱟ ᱢᱮᱱᱠᱷᱟᱱ ᱚᱱᱟ ᱯᱚᱨᱮ ᱡᱚᱠᱷᱚᱱ ᱚᱲᱟᱜ ᱦᱚᱲ ᱥᱮ ᱜᱟᱛᱮ ᱠᱚ ᱢᱤᱛᱟᱹᱧ ᱠᱟᱱᱟ ᱵᱟᱠᱚ ᱡᱚᱢᱟ ᱩᱱ ᱯᱚᱨ ᱠᱷᱚᱱᱟᱜᱫᱚ ᱵᱟᱹᱧ ᱡᱚᱢ ᱟᱠᱟᱫᱟ ᱜᱚᱝᱠᱮ ᱟᱫᱚ ᱴᱷᱤᱠ ᱜᱮᱭᱟ ᱡᱟᱭᱦᱳᱠ ᱟᱢᱰᱮᱚᱱᱟᱜ ᱥᱤᱠᱠᱷᱟ ᱛᱮᱱᱟᱜ ᱤᱧ ᱧᱟᱢ ᱠᱮᱫᱟ ᱦᱳᱭ,
ᱢᱮᱱᱠᱷᱟᱱ ᱥᱤᱵᱤᱞ ᱦᱚᱸ ᱟᱢᱫᱟ ᱜᱮ ᱵᱩᱡᱷᱟᱹᱜ ᱜᱮᱭᱟ ᱟᱫᱚ ᱢᱮᱱᱠᱷᱟᱱ ᱚᱱᱟ ᱠᱷᱟᱹᱛᱤᱨ ᱜᱮ ᱡᱚᱢ ᱦᱩᱭᱩᱜᱼᱟ, ᱮᱴᱟᱜ ᱫᱟᱨᱮ ᱡᱚᱢ ᱠᱚᱫᱚ ᱵᱟᱝ ᱦᱩᱭᱩᱜ ᱜᱮᱭᱟ ᱢᱮᱱᱠᱷᱟᱱ ᱱᱚᱣᱟ ᱡᱚᱢ ᱜᱮᱭᱟ
ᱦᱳᱭ ᱦᱳᱭ ᱟᱹᱰᱤ ᱢᱚᱡᱽ ᱵᱩᱡᱷᱟᱹᱜᱼᱟ ᱜᱚᱢᱠᱮ ᱢᱟᱱᱮ, ᱢᱮᱱᱛᱮ ᱡᱩᱫᱤ ᱡᱟᱦᱟᱸᱭ ᱠᱩᱞᱤ ᱵᱚᱱᱟ ᱪᱮᱫ ᱞᱮᱠᱟ ᱵᱩᱡᱷᱟᱹᱜᱼᱟ, ᱚᱱᱟ ᱢᱮᱱ ᱛᱮᱫᱚ ᱜᱚᱝᱠᱮ ᱩᱱᱟᱹᱜ ᱴᱟ ᱛᱚ ᱦᱟᱸᱜ ᱵᱟᱝ ᱵᱩᱡᱷᱟᱹᱜᱼᱟ ᱡᱟᱦᱟᱸᱭ ᱵᱟᱭ ᱡᱚᱢ ᱠᱟᱫᱟ ᱩᱱᱤ ᱫᱚ, ᱥᱩᱫᱩ ᱟᱸᱡᱚᱢ ᱛᱮ ᱵᱩᱡᱷᱟᱹᱣᱟᱭ ᱡᱮ ᱥᱤᱵᱤᱞᱟ ᱢᱮᱱᱠᱷᱟᱱ ᱪᱮᱫ ᱞᱮᱠᱟ ᱥᱤᱵᱤᱞᱟ ᱡᱟᱦᱟᱸᱭ ᱡᱚᱢ ᱟᱠᱟᱫᱟ ᱩᱱᱤᱜᱮ ᱵᱩᱡᱷᱟᱹᱣᱟᱭ ᱚᱱᱟ ᱨᱮᱱᱟᱜ ᱥᱟᱫ,
ᱥᱟᱹᱨᱤ ᱜᱮ ᱜᱚᱢᱠᱮ ᱱᱚᱣᱟ ᱥᱤᱵᱤᱞ ᱠᱟᱛᱷᱟ ᱫᱚ ᱦᱟᱸᱜ ᱚᱱᱟ ᱞᱟᱹᱭ ᱛᱮᱫᱚ ᱩᱱᱟᱹᱜ ᱞᱟᱹᱭ ᱫᱚ ᱵᱟᱢ ᱵᱩᱡᱷᱟᱹᱣ ᱫᱟᱲᱮᱭᱟᱜᱼᱟ, ᱢᱮᱱᱠᱷᱟᱱ ᱱᱚᱣᱟ ᱡᱩᱫᱤᱭ ᱡᱚᱢ ᱛᱚᱨᱟᱭ ᱟᱨ ᱡᱩᱫᱤ ᱡᱚᱢᱟ ᱛᱚᱨᱟᱭᱮᱱᱟ ᱾ ᱡᱚᱢ ᱛᱟᱞᱟ ᱛᱮᱜᱮ ᱵᱩᱡᱽ ᱫᱟᱲᱮᱜᱟᱭ ᱾
ᱴᱷᱤᱠ ᱴᱷᱤᱠ ᱴᱷᱤᱠ ᱦᱳᱭ ᱦᱳᱭ ᱜᱚᱢᱠᱮ ᱥᱚᱛᱛᱤᱭᱟ ᱚᱱᱟ ᱫᱚ ᱵᱷᱟᱜᱮ ᱵᱩᱡᱷᱟᱹᱜ ᱠᱟᱱᱟ ᱾
ᱟᱯᱮ ᱥᱮᱫ ᱢᱟ ᱵᱤᱨ ᱠᱚᱦᱚᱸ ᱵᱟᱹᱱᱩᱜ ᱟᱠᱟᱫᱟ ᱛᱟᱦᱚᱞᱮ ᱱᱚᱣᱟ ᱥᱟᱨᱡᱚᱢ, ᱥᱟᱨᱡᱚᱢ ᱱᱚᱣᱟ ᱨᱟᱥᱟ ᱠᱚᱱᱟᱜ ᱥᱮ ᱥᱟᱨᱡᱚᱢ ᱡᱚ ᱪᱮᱫ ᱠᱟᱹᱢᱤ ᱠᱚᱨᱮ ᱮᱢ ᱜᱮᱭᱟ ᱱᱚᱝᱠᱟ, ᱵᱟᱰᱟᱭ ᱢᱮᱱᱟᱜ ᱟᱠᱟᱫᱟ ᱾
ᱥᱟᱨᱡᱚᱢ ᱥᱟᱨᱡᱚᱢ ᱡᱚ
ᱥᱮᱸ ᱱᱚᱣᱟ ᱥᱟᱨᱡᱚᱢ ᱡᱚ ᱥᱟᱶᱛᱮ ᱥᱟᱨᱡᱚᱢ ᱨᱮᱱᱟᱜ ᱨᱟᱥᱟ ᱟᱨᱠᱤ,
ᱵᱟᱝ ᱜᱚᱢᱠᱮ ᱤᱧᱟᱹᱜ ᱴᱟᱜ ᱫᱚ ᱦᱟᱸᱜ ᱵᱟᱲᱟᱭ ᱵᱟᱹᱱᱩᱜᱼᱟ ᱠᱟᱹᱴᱤᱡ ᱵᱤᱫᱟᱹᱞ ᱨᱮ ᱡᱚᱠᱷᱱᱤᱧ ᱛᱟᱦᱮᱸ ᱠᱟᱱᱟ ᱡᱮᱦᱮᱛᱩ ᱟᱛᱩ ᱫᱤᱥᱚᱢ, ᱤᱭᱟᱹ ᱥᱚᱦᱚᱨ ᱵᱟᱡᱟᱨ ᱞᱮ ᱛᱟᱦᱮᱱᱟ ᱛᱚ ᱟᱫᱚ ᱡᱟᱦᱮᱨ ᱵᱚᱸᱜᱟ ᱥᱟᱱᱛᱟᱲ ᱠᱚ ᱠᱟᱹᱴᱤᱡ ᱨᱮ, ᱡᱟᱦᱮᱨ ᱠᱚ ᱪᱟᱞᱟᱜ ᱦᱩᱭᱩᱜ ᱛᱟᱦᱮᱸᱫᱼᱟ ᱥᱟᱨᱡᱚᱢ ᱰᱟᱹ ᱥᱟᱨᱡᱚᱢ ᱰᱟᱹᱨ ᱛᱟᱦᱮᱸ ᱠᱟᱱᱟ, ᱛᱟᱦᱚᱞᱮ ᱚᱱᱟ ᱜᱮ ᱵᱚᱸᱜᱟ ᱵᱩᱨᱩ ᱨᱮ, ᱠᱟᱹᱢᱤ ᱞᱟᱜᱟᱜ ᱛᱟᱦᱮᱸᱜᱼᱟ ᱚᱱᱟᱜᱮ ᱫᱷᱟᱹᱵᱤᱡ ᱜᱮ ᱵᱟᱲᱟᱭ ᱢᱮᱱᱟᱜ-ᱟ ᱚᱱᱟ ᱠᱷᱚᱱ ᱵᱟᱹᱲᱛᱤ ᱫᱚ ᱦᱟᱸᱜ ᱵᱟᱲᱟᱭ ᱵᱟᱹᱱᱩᱜ-ᱟ ᱜᱚᱝᱠᱮ
ᱦᱮᱸ ᱜᱚᱝᱠᱮ ᱵᱚᱸᱜᱟ ᱵᱩᱨᱩ ᱢᱮᱱ ᱞᱮᱠᱷᱟᱡ ᱟᱵᱚ ᱱᱚᱣᱟ ᱥᱟᱨᱡᱚᱢ ᱥᱟᱠᱟᱢ ᱥᱟᱨᱡᱚᱢ ᱵᱟᱦᱟ ᱢᱟ ᱢᱮᱱᱟᱜ ᱛᱟᱵᱚᱱ ᱜᱮ ᱥᱟᱶᱛᱮ ᱱᱚᱣᱟ ᱥᱟᱨᱡᱚᱢ ᱡᱚ ᱫᱚ ᱦᱟᱸᱜ ᱜᱚᱝᱠᱮ ᱱᱚᱝᱠᱟ ᱞᱮᱠᱟᱞᱤᱧ ᱵᱟᱰᱟᱭ ᱟᱠᱟᱫᱟ ᱡᱟᱦᱟᱸ ᱥᱤᱢ ᱥᱩᱠᱨᱤ ᱵᱷᱤᱰᱤ ᱠᱚ ᱡᱩᱫᱤᱭᱳ ᱱᱚᱝᱠᱟ ᱞᱟᱡ ᱠᱚ ᱵᱟᱹᱲᱤᱡᱚᱜ ᱛᱟᱠᱚᱣᱟ ᱥᱮ ᱯᱟᱛᱞᱟ ᱞᱮᱠᱟ ᱫᱟᱜ ᱥᱮ ᱧᱟᱢ ᱠᱚᱣᱟ ᱟᱢᱟᱥᱚᱭ ᱞᱮᱠᱟ ᱡᱩᱫᱤ ᱱᱚᱣᱟ ᱡᱚ ᱜᱚᱝᱠᱮ ᱛᱟᱦᱚᱞᱮ ᱡᱚᱢ ᱚᱪᱚ ᱠᱚᱣᱟᱵᱤᱱ ᱵᱟᱝ ᱛᱚ ᱞᱟᱡ ᱦᱟᱹᱥᱩ ᱠᱚ ᱱᱟᱯᱟᱭᱚᱜ ᱛᱟᱠᱚᱣᱟ ᱱᱚᱝᱠᱟ ᱞᱮᱠᱷᱟᱱ ᱟᱹᱰᱤᱧ ᱵᱟᱰᱟᱭ ᱟᱠᱟᱫᱟ
ᱟᱪᱪᱷᱟ ᱟᱪᱪᱷᱟ ᱢᱟᱱᱮ ᱥᱤᱢ ᱥᱩᱠᱨᱤ ᱠᱚ ᱡᱩᱫᱤ ᱞᱟᱡ ᱠᱚ ᱵᱟᱹᱲᱤᱡᱚᱜ ᱛᱟᱠᱚᱣᱟ ᱛᱟᱦᱚᱞᱮ ᱩᱱ ᱚᱠᱛᱚ ᱥᱟᱨᱡᱚᱢ ᱪᱮᱫ ᱵᱤᱱ ᱢᱮᱱ ᱠᱮᱫᱟ ᱥᱟᱨᱡᱚᱢ ᱡᱚ ᱛᱮᱫ ᱡᱚᱢ ᱦᱚᱪᱚ ᱠᱚ ᱦᱩᱭᱩᱜᱼᱟ᱾
ᱦᱳᱭ ᱜᱚᱢᱠᱮ
ᱟᱪᱪᱷᱟ ᱱᱤᱭᱟᱹ ᱡᱚᱛᱷᱟᱛ ᱵᱤᱱ ᱢᱮᱱ ᱮᱫᱟ ᱟᱹᱞᱤᱧ ᱫᱚ ᱩᱱᱟᱹᱜ ᱵᱟᱞᱤᱧ ᱵᱟᱲᱟᱭᱟ ᱛᱚ ᱟᱫᱚ ᱪᱮᱫ ᱞᱮᱠᱟ
ᱦᱮᱸ ᱜᱚᱝᱠᱮ ᱢᱟᱱᱮ ᱦᱚᱲᱟᱜ ᱢᱟᱱᱮ ᱥᱮᱫᱟᱭ ᱦᱟᱯᱲᱟᱢ ᱠᱚᱣᱟᱜ ᱠᱟᱛᱷᱟ ᱞᱮᱠᱟᱛᱮ ᱟᱸᱡᱚᱢ ᱵᱟᱲᱟ ᱦᱩᱭ ᱟᱠᱟᱱᱟ ᱥᱮ ᱱᱩᱠᱩᱣᱟᱜ ᱠᱟᱛᱷᱟ ᱞᱮᱠᱟ ᱛᱮᱜᱮ ᱟᱨᱠᱤ ᱡᱚᱢ ᱵᱟᱲᱟ ᱚᱪᱚ ᱦᱩᱭ ᱟᱠᱟᱱᱟ ᱥᱟᱨᱤ ᱜᱮ ᱢᱚᱸᱡᱽ ᱟᱠᱟᱱᱟ ᱟᱨᱠᱤ ᱚᱱᱟ ᱱᱚᱣᱟ ᱠᱟᱛᱷᱟ ᱠᱷᱟᱹᱛᱤᱨ ᱚᱱᱠᱟ ᱟᱸᱡᱚᱢ ᱵᱟᱲᱟ ᱥᱮ ᱱᱚᱝᱠᱟ ᱠᱟᱹᱢᱤ ᱚᱱᱟ ᱛᱮ ᱠᱟᱹᱴᱤᱧ ᱞᱟᱹᱭᱟᱭ ᱠᱟᱱᱟ
ᱴᱷᱤᱠ ᱴᱷᱤᱠ ᱢᱟᱱᱮ ᱟᱛᱩ ᱫᱤᱥᱚᱢ ᱨᱮ ᱟᱞᱮᱨᱮᱱ ᱱᱤᱛᱚᱜ ᱥᱚᱦᱚᱨ ᱵᱟᱡᱟᱨ ᱨᱮ ᱥᱩᱠᱨᱤ ᱠᱚᱫᱚ ᱵᱟᱹᱞᱤᱧ ᱟᱹᱥᱩᱞ ᱠᱚᱣᱟ ᱛᱚ ᱟᱫᱚ ᱟᱛᱩ ᱫᱤᱥᱚᱢ ᱨᱮᱦᱟᱸᱜ ᱢᱮᱨᱚᱢ ᱥᱩᱠᱨᱤ ᱰᱟᱺᱝᱨᱤ ᱠᱚ ᱢᱮᱱᱟᱜ ᱠᱚᱛᱟ ᱞᱮᱭᱟ ᱟᱫᱚ ᱚᱱᱟᱜᱮ ᱦᱟᱸᱜ ᱢᱮᱱᱟᱜ ᱠᱚ ᱛᱟᱞᱮᱭᱟ ᱚᱱᱠᱟ ᱵᱮᱢᱟᱨ ᱨᱮ ᱠᱚ ᱯᱟᱲᱟᱜ ᱟᱛᱚ ᱟᱫᱚ ᱵᱟᱝ ᱴᱨᱟᱭ ᱵᱟᱲᱟᱭ ᱦᱩᱭᱟ, ᱛᱟᱦᱚᱞᱮ ᱧᱮᱞ ᱦᱩᱭᱩᱜᱼᱟ, ᱱᱤᱭᱟᱹ ᱵᱟᱨ ᱦᱟᱸᱜ ᱪᱮᱫ ᱞᱮᱠᱟ ᱛᱤᱱᱟᱹᱜ ᱴᱟ ᱠᱟᱨᱡᱚᱠᱟᱨᱤ ᱠᱟᱱᱟ ᱥᱮᱫᱟᱭ ᱦᱟᱯᱲᱟᱢᱟᱜ ᱠᱟᱛᱷᱟ
ᱦᱮᱸ ᱜᱚᱝᱠᱮ ᱱᱚᱣᱟ ᱫᱚ ᱦᱟᱸᱜ ᱡᱟᱦᱟᱸ ᱚᱱᱟ